ᱦᱮᱸ ᱜᱚᱝᱠᱮ ᱨᱚᱲ ᱵᱮᱱ ᱟᱸᱡᱚᱢᱮᱫᱟ
ᱦᱚᱸ ᱜᱚᱝᱠᱮ ᱨᱚᱲ ᱞᱤᱧ ᱟᱸᱡᱚᱢᱮᱫᱟ ᱟᱹᱞᱤᱧᱟᱜ ᱨᱚᱲ ᱵᱮᱱ ᱟᱸᱡᱚᱢ ᱮᱫ ᱟ
ᱦᱮᱸ ᱟᱸᱡᱚᱢᱚᱜ ᱠᱟᱱᱟ
ᱟᱪᱪᱷᱟ ᱛᱟᱞᱦᱮ ᱜᱚᱝᱠᱮ ᱦᱟᱸᱜ ᱪᱮᱫ ᱠᱚᱵᱮᱱ ᱪᱤᱠᱟᱹ ᱵᱟᱲᱟᱭᱮᱫᱟ ᱱᱤᱛ ᱜᱷᱟᱹᱲᱤᱡ ᱫᱚ
ᱱᱤᱛ ᱜᱷᱟᱹᱲᱤᱡ ᱛᱮᱫᱚ ᱫᱩᱲᱩᱵ ᱦᱩᱭ ᱠᱟᱱᱟ ᱫᱟᱜ ᱮᱫᱟᱭ ᱛᱚ ᱟᱫᱚ ᱫᱩᱲᱩᱵ ᱠᱟᱱᱟᱞᱤᱧ
ᱫᱟᱠᱟ ᱡᱚᱢ ᱵᱟᱲᱟ ᱦᱩᱭᱱᱟ ᱥᱮ ᱵᱟᱝ ᱛᱟᱦᱞᱮ
ᱠᱟ ᱫᱚ ᱟᱹᱣᱨᱤᱞᱤᱧ ᱡᱚᱢᱟ ᱱᱟᱥᱛᱟ ᱵᱮᱲᱟ ᱫᱚ ᱦᱩᱭ ᱠᱟᱱᱟ
ᱟᱪᱪᱷᱟ ᱟᱞᱮ ᱥᱮᱱ ᱢᱟ ᱜᱚᱝᱠᱮ ᱟᱞᱤᱧ ᱦᱚᱸ ᱱᱚᱜᱚᱭ ᱦᱟᱜ ᱱᱤᱛᱚᱜ ᱫᱚ ᱵᱮᱨᱟᱥ ᱵᱟᱲᱟ ᱠᱟᱛᱮ ᱱᱚᱜᱚᱭ ᱨᱩᱢ ᱠᱚᱨᱮ ᱦᱟᱜ ᱜᱤᱛᱤᱡ ᱵᱟᱲᱟ ᱦᱩᱭ ᱠᱟᱱᱟ ᱱᱤᱛᱚᱜ ᱫᱚ
ᱚ ᱟᱨ ᱱᱟᱯᱟᱭ ᱵᱟᱲᱟ ᱜᱮᱛᱚ
ᱦᱚᱸ ᱦᱮᱸ ᱱᱤᱛᱚᱜ ᱫᱚ ᱱᱟᱯᱟᱭ ᱵᱟᱲᱟ ᱜᱮ ᱱᱚᱝᱠᱟ ᱟᱞᱮᱥᱮᱱ ᱫᱚᱦᱟᱸᱜ ᱚᱝᱠᱟᱜᱮ ᱫᱟᱜ ᱡᱟᱹᱲᱤᱭᱮᱫᱟᱭ ᱚᱱᱟᱛᱮ ᱫᱟᱜ ᱡᱟᱹᱲᱤ ᱠᱷᱟᱹᱛᱤᱨ ᱪᱮᱫ ᱵᱤᱱ ᱪᱤᱠᱟᱹᱭᱟ ᱚᱱᱟ ᱠᱷᱟ. ᱛᱤᱨ ᱜᱮ ᱱᱟᱦᱟᱜ ᱜᱤᱛᱤᱡ ᱵᱟᱲᱟ ᱦᱩᱭ ᱠᱟᱱᱟ ᱟᱹᱞᱤᱧ ᱦᱚᱸ ᱟᱵᱮᱱ ᱢᱮᱱ ᱠᱮᱫ ᱞᱮᱠᱟ ᱜᱮ ᱦᱟᱜ ᱱᱟᱥᱛᱟ ᱵᱟᱲᱟ ᱠᱟᱛᱮ ᱜᱮ ᱜᱤᱛᱤᱡ ᱵᱟᱲᱟ ᱦᱩᱭ ᱠᱟᱱᱟ ᱟᱨ ᱦᱟᱜ ᱱᱤᱛᱚᱜ ᱩᱱᱟᱹᱜ ᱥᱮᱛᱟᱜ ᱨᱮᱫᱚ ᱦᱟᱸᱜ ᱡᱚᱢ ᱦᱚᱸ ᱡᱚᱢ ᱦᱚᱸ ᱵᱟᱭ ᱴᱷᱤᱠᱟ ᱥᱮ ᱦᱚᱭ
ᱠᱟ ᱫᱚ ᱡᱚᱢ ᱫᱚ ᱵᱟᱝ ᱥᱟᱱᱟ ᱱᱤᱛᱚᱜ ᱫᱚ
ᱦᱳᱭ ᱱᱤᱛᱚᱜ ᱫᱚ ᱦᱟᱸᱜ ᱡᱟᱹᱯᱩᱫᱟᱭᱛᱚ ᱚᱱᱠᱟ ᱦᱟᱜ ᱫᱟᱠᱟ ᱠᱚ ᱵᱟᱝᱡᱚᱢ ᱥᱟᱱᱟ ᱳᱭ ᱵᱟᱨᱚ ᱵᱟᱡᱮ ᱥᱮᱜ ᱜᱮ ᱦᱟᱸᱜ ᱡᱚᱢ ᱢᱩᱪᱟᱹᱫ ᱫᱟᱠᱟ ᱠᱚ ᱱᱤᱛᱚᱜ ᱱᱟᱥᱛᱟ ᱵᱟᱲᱟ ᱦᱩᱭ ᱱᱟ ᱵᱷᱟᱹᱜᱤ ᱜᱮ ᱵᱩᱪ ᱠᱚᱜ-ᱟ ᱦᱮ ᱵᱟᱝ
ᱦᱮᱸ
ᱛᱟᱦᱞᱮ ᱪᱟᱥᱵᱟᱥ ᱫᱚ ᱛᱤᱱᱟᱹᱜ ᱥᱟᱺᱜᱤᱧ ᱠᱮᱜ-ᱟ ᱯᱮ
ᱪᱟᱥᱵᱟᱥ ᱫᱚ ᱦᱚᱜ ᱚᱭ ᱫᱷᱩᱨᱟᱹᱣ ᱦᱩᱭ ᱠᱟᱱᱟ ᱫᱚᱢᱮ ᱫᱤᱱ ᱞᱟᱦᱟ ᱫᱚ ᱵᱟᱞᱮ ᱫᱷᱩᱨᱟᱹᱣᱚᱜ-ᱟ ᱦᱚᱞᱟ ᱢᱟᱫᱷᱮᱨ ᱠᱷᱚᱡ ᱞᱮ ᱫᱷᱩᱨᱟᱹᱣ ᱠᱟᱱᱟ ᱟᱞᱮ ᱜᱚᱝᱠᱮ ᱚᱝᱠᱟᱜᱮ ᱞᱟᱦᱟ ᱠᱷᱚᱡ ᱫᱚ ᱵᱟᱭ ᱫᱟᱜ ᱠᱟᱜ ᱞᱮᱭᱟ ᱛᱚ ᱟᱫᱚ ᱞᱟᱦᱟ ᱠᱷᱚᱡ ᱫᱚ ᱵᱚᱞᱮ ᱫᱟᱜ ᱜᱮ ᱵᱟᱝ ᱞᱟᱜᱟᱣ ᱠᱟᱱᱟ ᱠᱷᱮᱛ ᱨᱮ ᱵᱟᱞᱮ ᱫᱷᱩᱨᱟᱹᱣ ᱫᱟᱲᱮ ᱠᱟᱫᱟ ᱦᱚᱜ ᱚᱭ ᱛᱚ ᱱᱤᱭᱟᱹ ᱫᱟᱜ ᱨᱮ ᱞᱟᱜᱟᱣ ᱠᱟᱜ ᱞᱮ
ᱮᱠᱫᱚᱢ ᱢᱟᱱᱮ ᱦᱚᱞᱟ ᱢᱟᱫᱮᱨ ᱜᱮ ᱦᱟᱜ ᱡᱟᱹᱥᱛᱤ ᱧᱚᱜ ᱫᱚᱭ ᱫᱟᱜ-ᱟ ᱡᱟᱹᱲᱤ ᱠᱟᱫᱟᱭ ᱵᱟᱝᱠᱷᱟᱱ ᱢᱟᱲᱟᱝ ᱢᱟ ᱢᱟᱲᱟᱝ ᱧᱚᱜ ᱫᱚ ᱦᱟᱸᱜ ᱮᱠᱟᱞ ᱜᱮ ᱵᱟᱭ ᱡᱟᱹᱲᱤ ᱠᱟᱫᱟ ᱡᱟᱹᱲᱤ ᱠᱟᱜ ᱨᱮᱦᱚᱸ ᱚᱱᱠᱟ ᱦᱟᱜ ᱦᱟᱞᱠᱟ ᱦᱟᱞᱠᱟ ᱡᱟᱹᱲᱤ ᱠᱟᱫᱟ ᱚᱱᱟ ᱡᱟᱹᱲᱤ ᱛᱮᱫᱚ ᱦᱟᱸᱜ ᱠᱷᱮᱛ ᱠᱚᱦᱚᱸ ᱚᱝᱠᱟ ᱦᱟᱸᱜ ᱵᱟᱭ ᱞᱚᱦᱚᱫ ᱫᱟᱲᱮ ᱠᱟᱫᱟ ᱦᱮᱸ ᱵᱟᱝ?
ᱵᱟᱝ ᱵᱟᱝ᱾
ᱮᱠᱫᱚᱢ᱾
ᱛᱟᱞᱦᱮ ᱟᱯᱮᱭᱟᱜ ᱛᱤᱱᱟᱹᱜ ᱥᱟᱹᱜᱤᱧ ᱪᱟᱥ ᱵᱟᱥ?
ᱟᱞᱮᱭᱟᱜ ᱦᱚᱸ ᱪᱟᱥᱵᱟᱥ ᱫᱚ ᱦᱟᱸᱜ ᱟᱵᱮᱱ ᱢᱮᱱ ᱠᱮᱫ ᱞᱮᱠᱟᱜᱮ ᱦᱟᱸᱜ ᱚᱝᱠᱟᱜᱮ ᱢᱟᱱᱮ ᱡᱟᱥ ᱛᱤ ᱫᱚ ᱦᱟᱸᱜ ᱵᱟᱭ ᱪᱟᱥ ᱵᱟᱝ ᱦᱩᱭᱩ ᱠᱟᱱᱟ, ᱪᱮᱫ ᱠᱚ ᱞᱟᱹᱭᱟ ᱪᱟᱥᱵᱟᱥ ᱦᱚᱸ ᱵᱟᱝ ᱦᱩᱭ ᱠᱟᱱᱟ᱾ ᱤᱝᱠᱟᱹ ᱵᱟᱨᱭᱟ ᱜᱟᱱ ᱠᱷᱮᱛ ᱠᱟ ᱟᱨ ᱨᱚᱦᱚᱭ ᱵᱟᱲᱟ ᱦᱩᱭ ᱠᱟᱱᱟ ᱟᱨ ᱱᱚᱜᱼᱚᱭ ᱦᱟᱸᱜ ᱮᱛᱚᱦᱚᱵ ᱦᱩᱭ ᱠᱟᱱᱟ ᱱᱤᱛᱚᱜ ᱜᱮ, ᱢᱟᱱᱮ ᱡᱟᱹᱥᱛᱤ ᱧᱚᱜ ᱛᱚ ᱢᱟᱲᱟᱝ ᱦᱚᱸ ᱵᱟᱭ ᱫᱟᱜ ᱡᱟᱹᱲᱤ ᱠᱟᱫᱟᱭ ᱥᱮ ᱚᱱᱟ ᱠᱷᱟᱹᱛᱤᱨ ᱛᱮ ᱦᱟᱸᱜ ᱨᱚᱦᱚᱭ ᱠᱚᱦᱚᱸ ᱚᱝᱠᱟ ᱵᱟᱝ ᱦᱩᱭ ᱦᱟᱛᱟᱲ ᱠᱟᱱᱟ᱾
ᱦᱩᱸ ᱦᱩᱸ᱾ ᱟᱫᱚ ᱚᱱᱟ ᱫᱚ ᱤᱭᱟᱹ ᱠᱟᱹᱢᱤ ᱞᱟᱜᱟᱣ ᱠᱟᱛᱮᱜ ᱥᱮ ᱟᱯᱮ ᱛᱮᱜᱮ ᱯᱮ ᱨᱚᱦᱚᱭᱮᱫ ᱛᱮ?
ᱢᱟᱱᱮ ᱦᱟᱸᱜ ᱱᱤᱛᱚᱜ ᱫᱚ ᱠᱟᱹᱢᱤᱱ ᱞᱟᱜᱟᱣ ᱛᱮᱜᱮ ᱵᱟᱭᱫᱫᱷᱚ ᱪᱮᱫᱟᱜ ᱥᱮ ᱴᱟᱠᱴᱟᱨ ᱛᱮ ᱥᱤ ᱦᱚᱪᱚ ᱦᱩᱭᱩᱜ ᱠᱟᱱᱟ ᱥᱮ ᱟᱨ ᱡᱩᱫᱤ ᱦᱟᱸᱜ ᱚᱱᱟ ᱵᱟᱞᱮ ᱨᱚᱦᱚᱭ ᱪᱟᱵᱟ ᱦᱚᱫᱟ ᱛᱟᱦᱚᱞᱮ ᱠᱷᱟᱱ ᱫᱚ ᱦᱟᱸᱜ ᱠᱮᱴᱮᱡᱚᱜᱼᱟ ᱦᱟᱥᱟ ᱠᱚ ᱚᱱᱟ ᱠᱷᱟᱹᱛᱤᱨ ᱦᱳᱭ, ᱦᱳᱭ ᱚᱱᱟ ᱠᱷᱟᱹᱛᱤᱨ ᱛᱮᱜᱮ ᱦᱟᱸᱜ ᱡᱟᱦᱟᱸ ᱛᱤᱱᱟᱹᱜ ᱠᱷᱮᱛ ᱠᱚ ᱞᱚᱥᱚᱫᱚᱜ ᱠᱟᱱᱟ ᱟᱫᱚ ᱦᱟᱸᱜ ᱚᱱᱟ ᱠᱚᱫᱚᱜ ᱢᱩᱱᱤᱥ ᱞᱟᱜᱟᱣ ᱠᱟᱛᱮᱜ ᱜᱮ ᱦᱟᱸᱜ ᱠᱟᱹᱢᱤ ᱵᱟᱲᱟ ᱦᱩᱭᱩᱜ ᱠᱟᱱ ᱜᱮᱭᱟ, ᱚᱱᱟ ᱦᱚᱸ ᱡᱩᱫᱤ ᱦᱟᱸᱜ ᱠᱷᱮᱛ ᱠᱚ ᱞᱚᱥᱚᱫ ᱛᱟᱦᱮᱸᱱᱟ, ᱟᱨ ᱡᱩᱫᱤ ᱦᱟᱸᱜ ᱱᱚᱝᱠᱟ ᱦᱟᱸᱜ ᱵᱟᱭ ᱪᱮᱫ ᱠᱚ ᱞᱮᱭᱟ ᱵᱟᱵᱚᱱ ᱨᱚᱦᱚᱭ ᱪᱟᱵᱟ ᱫᱟᱲᱮᱭᱟᱜᱼᱟ ᱟᱫᱚ ᱚᱱᱟ ᱫᱚᱥᱟᱨ ᱛᱮᱥᱟᱨ ᱦᱤᱞᱳᱜ ᱛᱮᱫᱚ ᱠᱟᱹᱴᱤᱡ ᱦᱟᱸᱜ ᱠᱮᱴᱮᱡ ᱧᱚᱜ ᱵᱩᱡᱷᱟᱹᱜᱼᱟ ᱥᱮ, ᱢᱟᱱᱮ ᱨᱚᱦᱚᱭ ᱦᱚᱸ ᱵᱷᱟᱹᱞᱮ ᱵᱟᱭ ᱜᱟᱱᱚᱜᱼᱟ ᱟᱫᱚ ᱚᱱᱟ ᱠᱷᱟᱹᱛᱤᱨ ᱛᱮᱜᱮ ᱦᱟᱸᱜ ᱠᱟᱹᱢᱤᱱ ᱢᱩᱱᱤᱥ ᱟᱛᱮᱜ ᱜᱮ ᱦᱟᱸᱜ ᱨᱚᱦᱚᱭ ᱵᱟᱲᱟ ᱫᱚ ᱦᱩᱭᱩᱜ ᱠᱟᱱ ᱜᱮᱭᱟ᱾ ᱛᱟᱦᱚᱞᱮ ᱟᱯᱮ ᱫᱚ ᱪᱮᱫ ᱞᱮᱠᱟ?
ᱟᱞᱮ ᱦᱚᱸ ᱚᱱᱠᱟᱜᱮ ᱡᱩᱚᱫᱤ ᱠᱟᱹᱴᱤᱡ ᱦᱩᱰᱤᱧ ᱧᱚᱜ ᱠᱷᱮᱛ ᱠᱷᱟᱡ ᱫᱚ ᱛᱟᱦᱚᱞᱮ, ᱱᱟᱦᱮᱞ ᱛᱮᱞᱮ ᱥᱤᱭᱟ ᱰᱟᱝᱨᱤ ᱱᱟᱦᱮᱞ ᱛᱮ ᱟᱨ ᱞᱟᱹᱴᱩ ᱧᱚᱜ ᱠᱷᱟᱡ ᱫᱚ ᱴᱟᱠᱴᱟᱨ ᱛᱮᱜᱮ᱾
ᱱᱤᱛᱚᱜ ᱛᱚ ᱟᱞᱮ ᱥᱮᱱ ᱫᱚ ᱦᱟᱸᱜ ᱴᱨᱟᱠᱴᱟᱨ ᱛᱮᱜᱮ ᱡᱟᱹᱥᱛᱤ ᱠᱟᱭ ᱛᱮᱠᱚ ᱥᱤ ᱦᱚᱪᱚᱭᱫᱟ, ᱢᱟᱱᱮ ᱰᱟᱝᱨᱟ ᱱᱟᱦᱮᱞ ᱛᱮᱫᱚ ᱦᱟᱸᱜ ᱚᱱᱠᱟ ᱵᱟᱝᱠᱚ ᱥᱤ ᱦᱚᱪᱚᱭᱫᱟ ᱥᱤ ᱫᱚ᱾
ᱦᱚᱸ᱾
ᱦᱩᱸ᱾
ᱚᱱᱠᱟᱜᱮ ᱟᱞᱮ ᱦᱚᱸ ᱡᱚᱛᱚᱮ ᱴᱟᱠᱴᱟᱨ ᱛᱮᱜᱮ ᱟᱫᱚ ᱠᱟᱹᱴᱤᱡ ᱧᱚᱜ ᱠᱷᱟᱡ ᱫᱚ ᱱᱟᱦᱮᱞ ᱛᱮᱦᱚᱸ ᱜᱟᱱᱚᱜ ᱜᱮᱭᱟ ᱞᱟᱹᱴᱩ ᱧᱚᱜ ᱠᱷᱮᱛ ᱫᱚ ᱪᱤᱠᱠᱟᱛᱮ ᱜᱟᱱᱚᱜᱼᱟ᱾
ᱦᱚᱸ ᱚᱱᱟᱢᱟ ᱠᱟᱛᱷᱟ ᱠᱟᱱ ᱜᱮ᱾
ᱦᱩᱸ ᱛᱟᱦᱞᱮ ᱰᱟᱝᱨᱤ ᱠᱚᱫᱚ ᱢᱮᱱᱟᱜ ᱠᱚᱛᱟ
ᱦᱳᱸ ᱦᱳᱸ ᱱᱤᱛᱚᱜ ᱫᱚ ᱜᱳᱝᱠᱮ ᱦᱟᱸᱜ ᱰᱟᱝᱨᱤ ᱠᱚᱫᱚ ᱢᱮᱱᱟᱜ ᱠᱟᱜ ᱛᱟᱞᱮ ᱜᱮᱭᱟ ᱠᱚᱛᱟᱞᱮ ᱜᱮᱭᱟ᱾ ᱦᱮᱸ ᱰᱟᱝᱨᱤ ᱠᱚ ᱢᱮᱨᱚᱢ ᱠᱚ ᱢᱮᱱᱟᱜ ᱠᱚᱜᱮᱭᱟ ᱦᱟᱸᱜ᱾ ᱟᱫᱚ ᱚᱱᱟ ᱠᱷᱟᱹᱛᱤᱨ ᱛᱮᱜᱮ ᱦᱟᱸᱜ ᱱᱤᱛᱚᱜ ᱫᱚ ᱢᱟᱱᱮ ᱩᱱᱠᱩ ᱛᱮᱦᱚᱸ ᱪᱟᱥ-ᱵᱟᱥ ᱫᱚ ᱦᱩᱭᱩᱜ ᱜᱮᱭᱟ ᱡᱩᱫᱤ ᱦᱟᱸᱜ ᱥᱟᱺᱜᱤᱧ ᱧᱚᱜ ᱜᱮᱭᱟ ᱢᱤᱫᱴᱟᱝ ᱜᱟᱱ ᱠᱷᱮᱛ ᱜᱮᱭᱟ ᱟᱨ ᱦᱟᱸᱜ ᱡᱟᱹᱥᱛᱤ ᱵᱟᱹᱪᱩᱜᱼᱟ ᱢᱤᱫᱴᱮᱱ ᱜᱮ ᱠᱷᱮᱛ ᱢᱮᱱᱟᱜᱼᱟ ᱚᱱᱟ ᱞᱟᱹᱜᱤᱫ ᱛᱮᱫᱚ ᱴᱨᱟᱠᱴᱟᱨ ᱦᱚᱸ ᱵᱟᱭ ᱤᱫᱤ ᱞᱟᱹᱜᱤᱫᱚᱜᱼᱟ᱾ ᱞᱟᱹᱭᱟᱧ ᱢᱤᱫᱴᱤᱡ ᱞᱟᱹᱜᱤᱫ ᱤᱧ ᱚᱸᱰᱮᱧ ᱤᱫᱤᱭᱟ ᱵᱟᱹᱧ ᱤᱫᱤᱭᱟ ᱟᱫᱚ ᱚᱱᱟ ᱠᱷᱟᱹᱛᱤᱨ ᱛᱮᱜᱮ ᱦᱟᱸᱜ ᱮᱠᱫᱚᱢ ᱟᱱᱤ ᱦᱚᱸ ᱢᱟᱱᱮ ᱥᱩᱱᱩᱢ ᱠᱚᱦᱚᱸ ᱱᱤᱛᱚᱜ ᱡᱟ ᱫᱟᱢ ᱠᱟᱱᱟ ᱟᱹᱰᱤ ᱵᱟᱹᱲ ᱛᱤ ᱫᱟᱢ ᱠᱟᱱᱟᱭ ᱟᱨ ᱩᱱᱤ ᱦᱚᱸ ᱩᱱᱤ ᱯᱨᱳᱯᱦᱮᱴ ᱧᱚᱜ ᱵᱟᱭ ᱵᱩᱡᱷᱟᱹᱣᱟ ᱥᱮ ᱢᱤᱫᱴᱤᱡ ᱜᱟᱱ ᱠᱷᱮᱛᱤᱧ ᱤᱫᱤᱭᱮ ᱢᱤᱫ ᱜᱷᱚᱱᱴᱟ ᱜᱟᱱ ᱦᱚᱸ ᱵᱟᱹᱧ ᱥᱤᱭᱟ ᱛᱤᱨᱤᱥ ᱪᱚᱞᱞᱤᱥ ᱢᱤᱱᱤᱴ ᱤᱧ ᱥᱤᱭᱟ ᱟᱨᱤᱧ ᱟᱹᱜᱩᱭᱟ ᱛᱟᱦᱚᱞᱮ ᱠᱷᱟᱱ ᱫᱚ ᱦᱟᱸᱜ ᱮᱠᱫᱚᱢ ᱮᱠᱫᱚᱢ ᱚᱱᱟ ᱠᱷᱟᱹᱛᱤᱨ ᱜᱮ ᱞᱟᱹᱭᱟᱭ ᱤᱧᱟᱹᱜ ᱥᱩᱱᱩᱢ ᱠᱚᱦᱚᱸ ᱛᱚ ᱨᱟᱯᱟᱜᱼᱚᱜ ᱠᱟᱱᱟ ᱟᱨ ᱱᱤᱛᱚᱜ ᱫᱚ ᱦᱟᱸᱜ ᱧᱮᱞ ᱜᱟᱱᱚᱜᱼᱟ ᱥᱩᱱᱩᱢ ᱨᱮᱱᱟᱜ ᱫᱟᱢ ᱠᱚᱦᱚᱸ ᱟᱭᱢᱟ ᱡᱟᱹᱥᱛᱤ ᱰᱷᱮᱨ ᱠᱟᱱ ᱛᱟᱵᱚᱱᱟ ᱦᱮᱸ ᱵᱟᱝ
ᱦᱮᱸ ᱡᱚᱛᱚᱱᱟᱜ ᱜᱮ ᱚᱱᱠᱟᱜ ᱜᱮ ᱫᱷᱮᱨ ᱠᱟᱱᱟ
ᱦᱳᱭ ᱦᱳᱭ ᱟᱨ ᱢᱮᱱᱠᱷᱟᱱ ᱟᱵᱚᱣᱟᱜ ᱱᱚᱝᱠᱟ ᱦᱟᱸᱜ ᱵᱟᱡᱟᱨ ᱠᱚᱨᱮ ᱠᱟᱹᱢᱤ ᱠᱚᱨᱮᱱᱟᱜ ᱵᱮᱛᱚᱱ ᱠᱚᱫᱚ ᱦᱟᱸᱜ ᱵᱟᱝ ᱡᱟᱹᱥᱛᱤ ᱠᱟᱱ ᱛᱟᱵᱚᱱᱟ ᱟᱵᱚ ᱠᱚᱣᱟᱜ ᱫᱚ ᱦᱮᱸ ᱵᱟᱝ ᱠᱤᱱᱛᱩ ᱡᱟᱦᱟᱱᱟᱜ ᱫᱟᱢ ᱡᱟᱦᱟᱱᱟᱜ ᱠᱚ ᱫᱟᱢ ᱠᱚᱫᱚ ᱦᱟᱸᱜ ᱫᱚᱢᱮ ᱡᱟᱹᱥᱛᱤᱜ ᱠᱟᱱᱟ ᱦᱮᱥᱮ
ᱦᱮᱸ ᱦᱮᱸ
ᱢᱟᱱᱮ ᱟᱞᱤᱧ ᱫᱚᱞᱤᱧ ᱞᱟᱹᱭᱟ ᱡᱮᱛᱮ ᱡᱚᱛᱚ ᱡᱤᱱᱤᱥ ᱨᱮᱱᱟᱜ ᱱᱤᱛᱚᱜ ᱫᱟᱢ ᱵᱟᱹᱲᱛᱤ ᱠᱟᱱᱟ ᱥᱮ ᱡᱩᱫᱤ ᱡᱟᱦᱟᱸᱭ ᱠᱚᱠᱚ ᱠᱟᱹᱢᱤ ᱠᱟᱱ ᱛᱟᱵᱚᱱᱟ ᱩᱱᱠᱩᱣᱟᱜ ᱡᱩᱫᱤ ᱦᱚᱸ ᱫᱟᱢ ᱠᱚ ᱡᱩᱫᱤ ᱵᱟ. ᱵᱟᱹᱲᱛᱤ ᱠᱚᱜᱼᱟ ᱱᱟᱯᱟᱭ ᱠᱚᱜᱼᱟ ᱦᱮᱸ ᱵᱟᱝ
ᱱᱟᱯᱟᱭ ᱠᱚᱜᱼᱟ ᱦᱮᱸ ᱪᱮᱫᱟᱜ ᱥᱮ ᱡᱚᱛᱚ ᱨᱮᱱᱟᱜ ᱫᱟᱢ ᱵᱟᱹᱲᱛᱤᱜ ᱠᱟᱱᱟ ᱟᱨ ᱚᱱᱟ ᱨᱮᱱᱟᱜ ᱫᱚ ᱠᱚᱢ ᱛᱟᱦᱮᱸ ᱱᱚᱝᱠᱟ ᱜᱮ ᱦᱩᱭᱩᱜᱼᱟ
ᱮᱠᱫᱚᱢ ᱮᱠᱫᱚᱢ ᱧᱮᱞ ᱢᱮ ᱵᱟᱠᱷᱟᱱ ᱫᱚ ᱱᱤᱛ ᱛᱚ ᱵᱟᱠᱷᱟᱱ ᱫᱚ ᱪᱮᱫ ᱦᱚᱸ ᱵᱟᱝ ᱦᱩᱭᱩᱜᱼᱟ ᱞᱟᱦᱟᱱᱛᱤ ᱡᱟ ᱫᱟᱢ ᱠᱟᱱᱟ ᱵᱟᱝ ᱞᱟᱦᱟᱛᱮ ᱫᱚ ᱦᱟᱸᱜ ᱚᱱᱠᱟ ᱫᱟᱢ ᱵᱟᱭ ᱛᱟᱦᱮᱸ ᱠᱟᱱᱟ ᱫᱟᱢ ᱡᱩᱫᱤ ᱵᱟᱲᱦᱟᱣᱱᱟ ᱢᱤᱫ ᱫᱷᱟᱣ ᱠᱚᱢ ᱱᱟ ᱧᱩᱢ ᱪᱤᱱ ᱛᱟ. ᱵᱟ. ᱪᱩᱜᱼᱟ ᱦᱮᱸ ᱥᱮ
ᱦᱮᱸ ᱦᱮᱸ ᱚᱝᱠᱟ ᱜᱮ
ᱛᱟᱦᱚᱞᱮ ᱟᱯᱮ ᱥᱮᱱ ᱫᱚ ᱱᱚᱝᱠᱟ ᱦᱟᱸᱜ ᱵᱟᱡᱟᱨ ᱠᱚᱫᱚ ᱪᱮᱫ ᱞᱮᱠᱟ ᱠᱟ ᱦᱩᱭᱩᱜ ᱜᱮᱭᱟ ᱥᱚᱯ ᱛᱟ ᱨᱮ ᱢᱤᱫ ᱫᱷᱟᱣ ᱥᱮ ᱥᱚᱵᱛᱟ ᱨᱮ ᱵᱟᱨ ᱯᱮ ᱫᱷᱟᱣ ᱚᱱᱠᱟ ᱦᱚᱸ ᱦᱩᱭᱩᱜ ᱜᱤᱭᱟ
ᱚᱱᱠᱟ ᱵᱟᱡᱟᱨ ᱫᱚ ᱢᱤᱫᱴᱮᱡ ᱵᱟᱡᱟᱨ ᱢᱮᱱᱟᱜᱼᱟ ᱚᱱᱟ ᱫᱚ ᱰᱮᱞᱤ ᱜᱮ
ᱟᱪᱟ ᱪᱟ
ᱛᱟᱦᱚᱞᱮ ᱟᱯᱮ ᱫᱚ ᱦᱟᱸᱜ ᱢᱟᱱᱮ ᱥᱩᱵᱡᱤ ᱠᱚᱫᱚ ᱪᱮᱫ ᱞᱮᱠᱟ ᱯᱮ ᱟᱹᱜᱩᱭ ᱜᱮᱭᱟ ᱫᱤᱱᱟᱹᱢ ᱦᱤᱞᱳᱜ ᱯᱮ ᱦᱟᱛ ᱠᱤᱨᱤᱧ ᱟᱹᱜᱩᱭ ᱜᱮᱭᱟ ᱥᱮ ᱥᱚᱯᱛᱟ ᱨᱮ ᱥᱚᱯᱛᱟ ᱨᱮᱯᱮ ᱟᱹᱜᱩ ᱠᱟᱜ ᱜᱮᱭᱟ ᱠᱤᱨᱤᱧ ᱠᱟᱛᱮ
ᱟᱫᱚ ᱚᱱᱟ ᱫᱚ ᱡᱩᱫᱤ ᱥᱚᱯᱛᱟᱦᱚ ᱫᱚ ᱵᱟᱝ ᱡᱮ ᱦᱤᱞᱳᱜ ᱵᱟᱝ ᱛᱟᱦᱮᱱᱟ ᱥᱮᱫᱤᱱ ᱜᱮ ᱦᱟᱸᱜ ᱵᱟᱠᱷᱟᱡ ᱟᱞᱮ ᱫᱚ ᱚᱲᱟᱜ ᱨᱮᱞᱮ ᱪᱟᱥ-ᱟ ᱛᱚ ᱠᱤᱨᱤᱧ ᱫᱚ ᱵᱤᱥᱤ ᱫᱚ ᱵᱟᱝᱞᱮ ᱠᱤᱨᱤᱧᱟ ᱾
ᱚ ᱟᱪᱪᱷᱟ ᱟᱪᱪᱷᱟ ᱱᱟᱯᱟᱭ ᱠᱟᱛᱷᱟ ᱛᱚ ᱛᱟᱦᱞᱮ
ᱡᱤ ᱨᱮᱭᱟᱜ ᱚᱱᱟ ᱛᱮᱜᱮ ᱛᱚ
ᱮᱠᱫᱚᱢ ᱱᱤᱛᱳᱜ ᱧᱮᱞ ᱞᱮᱠᱷᱟᱱ ᱮᱠᱫᱚᱢ ᱱᱤᱛᱚᱜ ᱧᱮᱞ ᱞᱮᱠᱷᱟᱱ ᱟᱭᱢᱟ ᱨᱚᱠᱚᱢ ᱦᱚᱸᱢ ᱥᱚᱵᱡᱤ ᱦᱚᱸ ᱟᱭᱢᱟ ᱨᱚᱠᱚᱢ ᱫᱟᱢ ᱫᱟᱢ ᱡᱟᱹᱥᱛᱤᱭ ᱠᱟᱱᱟ ᱟ ᱱᱤᱛᱳᱜ ᱦᱟᱸᱜ ᱫᱟᱜ ᱡᱟᱹᱲᱤ ᱠᱷᱟᱹ ᱠᱷᱹᱛᱤᱨ ᱛᱮ ᱦᱟᱸᱜ ᱢᱟᱱᱮ ᱴᱷᱤᱠ ᱴᱷᱟᱠ ᱦᱟᱸᱜ ᱵᱟᱡᱟᱨ ᱦᱚᱸ ᱵᱟᱹᱧ ᱪᱟᱞᱟᱣ ᱫᱟᱲᱮᱜ-ᱟ ᱪᱟᱥᱵᱟᱥ ᱫᱤᱱ ᱠᱟᱱᱟ ᱵᱟᱡᱟᱨ ᱠᱚᱦᱚᱸ ᱪᱟᱞᱟᱣ ᱵᱟᱝ ᱜᱟᱱᱚᱜᱼᱟ ᱟᱫᱚ ᱱᱤᱡᱮᱨᱟᱜ ᱛᱟᱦᱮᱱ ᱠᱟᱱ ᱠᱷᱟᱱ ᱫᱚ ᱦᱟᱸᱜ ᱡᱚᱠᱷᱚᱱ ᱢᱚᱱ ᱛᱚᱠᱷᱚᱱᱮᱢ ᱟᱹᱜᱩ ᱜᱚᱫ ᱠᱮᱫᱟ ᱦᱟᱸᱜ ᱟᱨᱮᱢ ᱪᱟᱥ ᱢᱟᱱᱮ ᱩᱛᱩ ᱜᱚᱫ ᱠᱮᱫᱟ ᱮᱠᱫᱚᱢ
ᱵᱟᱝ ᱛᱟᱦᱮᱱ ᱠᱷᱟᱡ ᱫᱚ ᱚᱠᱟᱨᱮ ᱫᱟᱜ ᱮᱴᱫᱟᱭ ᱢᱟ ᱛᱤᱨᱮ ᱯᱷᱟᱠᱟᱭ ᱠᱚᱭᱚᱜ ᱠᱟᱜ ᱢᱮ
ᱦᱳᱭ ᱦᱳᱭ
ᱦᱮᱸ
ᱛᱟᱦᱚᱞᱮ ᱟᱯᱮ ᱥᱮᱱ ᱫᱚ ᱦᱟᱸᱜ ᱱᱚᱝᱠᱟ ᱵᱤᱨ ᱫᱤᱥᱚᱢ ᱥᱮ ᱱᱚᱝᱠᱟ ᱵᱤᱞᱟᱹᱛ ᱫᱤᱥᱚᱢ ᱜᱮ
ᱦᱮᱸ ᱵᱤᱨ ᱫᱤᱥᱚᱢ ᱠᱟᱱ ᱜᱮᱭᱟ
ᱛᱟᱦᱚᱞᱮ ᱱᱤᱛᱚᱜ ᱫᱚ ᱩᱫ ᱯᱩᱴᱠᱟᱹ ᱠᱚᱦᱚᱸ ᱵᱤᱨ ᱠᱚᱨᱮ ᱫᱚ ᱦᱟᱸᱜ ᱟᱹᱰᱤ ᱟᱭᱢᱟ ᱠᱚ ᱧᱮᱞᱚᱜᱼᱟ ᱛᱟᱦᱚᱞᱮ ᱩᱫ ᱯᱩᱴᱠᱟᱹ ᱠᱚ ᱜᱮ ᱦᱟᱞᱟᱝ ᱵᱟᱲᱟᱭ ᱪᱟᱞᱟ ᱦᱩᱭ ᱞᱮᱱᱟ ᱥᱮ ᱵᱟᱝ ᱜᱮ
ᱦᱮᱸ ᱦᱮᱸ ᱪᱟᱞᱟᱜ ᱠᱟᱱ ᱜᱮᱭᱟ ᱞᱮ ᱾ ᱯᱩᱴᱠᱟᱹ ᱠᱚᱫᱚ ᱚᱢᱚᱱᱚᱜ ᱠᱟᱱ ᱜᱮᱭᱟ ᱩᱫ ᱯᱩᱴᱠᱟᱹ ᱡᱚᱛᱚ ᱜᱮ ᱦᱮᱸ ᱾ ᱟᱨ ᱥᱤᱵᱤᱞ ᱦᱚᱸ ᱟᱹᱰᱤ ᱢᱚᱡᱽ ᱥᱤᱵᱤᱞ ᱛᱟᱦᱮ ᱚᱱᱟ ᱫᱚ ᱾
ᱦᱩᱸ ᱾
ᱦᱩᱸ ᱟᱯᱮ ᱫᱚ ᱪᱤᱠᱠᱟ ᱛᱟᱞᱦᱮ ᱵᱤᱞᱟᱹᱛ ᱫᱤᱥᱚᱢ ᱥᱮ ᱚᱝᱠᱟ ᱵᱤᱨ ᱫᱤᱥᱚᱢ?
ᱟᱞᱮ ᱦᱚᱸ ᱱᱚᱝᱠᱟ ᱵᱩᱨᱩ ᱫᱤᱥᱚᱢ ᱫᱚ ᱵᱩᱨᱩ ᱫᱤᱥᱚᱢ ᱜᱮ ᱩᱫ ᱯᱩᱴ ᱠᱟᱹ ᱠᱚᱫᱚ ᱦᱟᱸᱜ ᱧᱟᱢ ᱧᱟᱢᱚᱜ ᱠᱟᱱ ᱜᱮᱭᱟ ᱦᱟᱸᱜ ᱾
ᱟᱫᱚ ᱦᱟᱸᱜ ᱱᱚᱜᱼᱚᱭ ᱛᱚ ᱡᱟᱹᱯᱩᱫ ᱫᱤᱱ ᱜᱮᱛᱚ ᱩᱫ ᱯᱩᱴᱠᱟᱹ ᱥᱤᱡᱮᱱ ᱨᱮᱜᱮ ᱩᱫ ᱯᱩᱴᱠᱟᱹ ᱫᱚ ᱧᱟᱢᱚᱜᱼᱟ ᱾ ᱟᱨ ᱥᱤᱡᱮᱱ ᱪᱟᱵᱟ ᱞᱮᱱᱠᱷᱟᱱ ᱫᱚ ᱦᱟᱸᱜᱼᱼ
ᱩᱱᱟᱹᱜ ᱵᱟᱭ ᱧᱟᱢᱚᱜᱼᱟ ᱦᱮᱸ ᱾
ᱮᱠᱫᱚᱢ, ᱛᱟᱦᱞᱮ ᱟᱯᱮ ᱥᱮᱱ ᱫᱚ ᱚᱱᱠᱟ ᱦᱟᱸ ᱪᱮᱫ ᱩᱫ ᱠᱚ ᱡᱟᱹᱥᱛᱤ ᱛᱤ ᱧᱟᱢᱚᱜᱼᱟ ᱾
ᱩᱫ ᱠᱚᱫᱚ ᱵᱮᱥᱤ ᱧᱩᱛᱩᱢ ᱫᱚ ᱵᱟᱝᱞᱤᱧ ᱵᱟᱲᱟᱭᱟ, ᱢᱚᱛᱟᱢ ᱩᱫ ᱞᱤᱧ ᱵᱟᱲᱟᱭᱟ ᱛᱩᱢᱵᱟᱹ ᱩᱫᱼᱼ ᱯᱩᱴᱠᱟᱹ ᱾
ᱦᱩᱸ ᱾
ᱟᱨ ᱡᱟᱦᱟᱸ ᱵᱩᱥᱟᱹᱜ ᱨᱮ ᱚᱢᱚᱱᱚᱜᱼᱚ ᱚᱱᱟ ᱩᱫ, ᱵᱮᱡ ᱟᱨ ᱚᱢᱚᱱ ᱫᱚ ᱚᱢᱚᱱᱚᱜ ᱜᱮᱭᱟ ᱢᱩᱪᱤ ᱪᱷᱩᱨᱤ ᱩᱫ ᱟᱨ ᱵᱮᱥᱤᱼᱼ ᱛᱩᱢ ᱩᱱᱟᱹᱜ ᱫᱚ ᱵᱟᱹᱞᱤᱧ ᱵᱟᱲᱟᱭᱟ ᱾
ᱦᱩᱸ ᱾ ᱦᱚᱭᱛᱳ ᱡᱚᱛᱚ ᱦᱚᱲ ᱫᱚ ᱧᱩᱛᱩᱢ ᱠᱚᱜ, ᱮᱠᱫᱚᱢ ᱮᱠᱫᱚᱢ ᱟᱭᱢᱟ ᱨᱚᱠᱚᱢ ᱩᱫ ᱚᱢᱚᱱᱚᱜ ᱜᱮᱭᱟ ᱦᱮᱸ ᱟᱫᱚ ᱦᱟᱸᱜᱼᱼ
ᱦᱮᱸ ᱾
ᱡᱚᱛᱚ ᱦᱚᱲ ᱫᱚ ᱦᱟᱸᱜ ᱟᱭᱢᱟ ᱨᱚᱠᱚᱢᱟᱜ ᱩᱫ ᱧᱩᱛᱩᱢ ᱫᱚ ᱦᱟᱸᱜ ᱵᱟᱵᱚᱱ ᱵᱟᱲᱟᱭᱟ ᱦᱮᱸ ᱵᱟᱝ ᱾ ᱢᱟᱱᱮ ᱡᱚᱢ ᱵᱟᱲᱟ ᱦᱩᱭ ᱠᱟᱱ ᱨᱮᱦᱚᱸ ᱦᱟᱸᱜ ᱢᱟᱱᱮᱼᱼ ᱧᱩᱛᱩᱢ ᱠᱚᱫᱚ ᱦᱟᱸᱜ ᱵᱟᱵᱚᱱ ᱵᱟᱲᱟᱭᱟ ᱥᱮ ᱾ ᱦᱮ ᱵᱟᱝ ᱜᱚᱝᱠᱮ ᱾ ᱦᱚᱸ ᱜᱚᱝᱠᱮ ᱞᱟᱹᱭ ᱫᱟᱞᱤᱧ ᱾ ᱟᱸᱡᱚᱢ ᱫᱟᱵᱮᱱ?
ᱦᱮᱸ ᱦᱮᱸ ᱟᱸᱡᱚᱢᱚᱜ ᱠᱟᱱᱟ ᱢᱤᱫ ᱟᱫᱚᱢ ᱡᱚᱠᱷᱚᱱ ᱰᱤᱥᱴᱟᱵᱮᱜ ᱛᱟᱵᱮᱱᱟ ᱪᱮᱞᱤ ᱾
ᱟᱪᱪᱷᱟ ᱟᱪᱪᱷᱟ ᱾ ᱞᱟᱹᱭᱫᱟᱹᱧ ᱟᱭᱢᱟ ᱨᱚᱠᱚᱢ ᱩᱫ ᱜᱮᱛᱚ ᱡᱚᱢ ᱵᱟᱲᱟ ᱫᱚ ᱦᱩᱭᱩᱜ ᱜᱮᱭᱟ ᱦᱮᱸ ᱵᱟᱝ ᱾
ᱦᱮᱸ ᱦᱮᱸ ᱟᱭᱢᱟ ᱨᱚᱠᱚᱢ ᱜᱮ ᱾
ᱛᱟᱞᱦᱮ ᱱᱤᱛᱚᱜ ᱫᱚ ᱦᱟᱸᱜ ᱚᱲᱟᱜ ᱠᱚᱨᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ?
ᱚᱲᱟᱜ ᱠᱚᱨᱮ ᱫᱚ ᱮᱠᱷᱚᱱ ᱫᱚ ᱦᱩᱲᱩ ᱜᱮ ᱪᱟᱥ ᱦᱩᱭᱩᱜ ᱠᱟᱱᱟ ᱨᱚᱦᱚᱭ ᱫᱟᱞᱮ ᱦᱩᱲᱩ ᱜᱮ ᱚᱱᱟ ᱾ ᱟᱨ ᱢᱤᱫᱵᱟᱨ ᱜᱷᱟᱸᱜᱨᱟ ᱠᱚᱞᱮ ᱨᱚᱦᱚᱭ ᱠᱮᱫᱟ ᱚᱱᱟ ᱠᱩ ᱾ ᱩᱸ ᱟᱨ ᱚᱝᱠᱟ ᱠᱟᱹᱢᱤ ᱛᱚ ᱵᱟᱹᱱᱩᱜ ᱠᱟᱫᱟ ᱾
ᱚ ᱛᱟᱞᱦᱮ ᱜᱚᱝᱠᱮ ᱾
ᱟᱨᱮ ᱮᱠᱷᱚᱱ ᱫᱚ ᱚᱱᱟ ᱜᱮᱛᱚ ᱞᱟᱹᱴᱩ ᱪᱟᱥ ᱫᱚ ᱾
ᱮᱠᱫᱚᱢ ᱮᱠᱫᱚᱢ, ᱛᱟᱦᱞᱮ ᱜᱟᱹᱭ ᱰᱟᱝᱨᱟ ᱠᱚᱫᱚ ᱦᱟᱸᱜ ᱢᱮᱱᱟᱜ ᱠᱚᱛᱟ ᱯᱮ ᱥᱮ ᱵᱟᱝ ᱢᱮᱨᱚᱢ ᱵᱷᱤᱰᱤ ᱠᱚᱫᱚ ᱦᱟᱸᱜ?
ᱰᱟᱝᱨᱟ ᱫᱚ ᱦᱮᱸ ᱩᱱᱠᱩ ᱫᱚ ᱢᱮᱱᱟᱜ ᱠᱚᱜᱮ ᱾
ᱟᱪᱪᱷᱟ ᱾ ᱛᱟᱦᱞᱮ ᱜᱚᱝᱠᱮ ᱟᱯᱮᱥᱮᱱ ᱫᱚ ᱦᱟᱸᱜ ᱢᱟᱱᱮ ᱦᱩᱲᱩ ᱫᱚ ᱦᱟᱸᱜ ᱢᱟᱱᱮ ᱫᱟᱞ ᱥᱚᱢᱚᱭ ᱫᱚ ᱱᱚᱝᱠᱟ ᱢᱮᱥᱤᱱᱼᱼ ᱠᱟᱛᱮ ᱯᱮ ᱫᱟᱞ ᱦᱚᱪᱚᱭᱟ ᱥᱮ ᱱᱚᱝᱠᱟ ᱤᱨ ᱵᱟᱲᱟ ᱠᱟᱛᱮ ᱯᱮ ᱫᱟᱞ ᱦᱚᱪᱚᱭᱟ ᱦᱚᱲ ᱟᱛᱮ ᱾
ᱟᱫᱚ ᱚᱱᱟ ᱫᱚ ᱤᱨ ᱵᱟᱲᱟ ᱠᱟᱛᱮᱜ ᱜᱤ ᱰᱟᱝᱨᱤ ᱠᱟᱲᱟ ᱢᱮᱱᱟᱜ ᱠᱚᱣᱟ ᱩᱱᱠᱩ ᱠᱚ ᱡᱚᱢᱟ ᱾ ᱵᱟᱠᱷᱟᱡ ᱫᱚ ᱤᱭᱟᱹ ᱢᱮᱥᱤᱱ ᱛᱮᱫᱚ ᱵᱟᱝ ᱵᱩᱥᱩᱵ ᱫᱚ ᱵᱟᱝ ᱛᱟᱦᱮᱱᱟ ᱥᱮ ᱾
ᱮᱠᱫᱚᱢ ᱮᱠᱫᱚᱢ ᱢᱟᱱᱮ ᱢᱮᱥᱤᱼᱼ ᱤᱱ ᱛᱮ ᱫᱟᱞ ᱞᱮᱠᱷᱟᱱ ᱪᱮᱫ ᱟᱭᱢᱟ ᱜᱟᱱ ᱦᱩᱲᱩ ᱢᱟᱱᱮᱼᱼ ᱦᱩᱲᱩ ᱦᱚᱸ ᱠᱟᱹᱴᱤᱡ ᱵᱩᱡᱩᱨᱚᱜ ᱜᱮᱭᱟ ᱧᱮᱞ ᱵᱟᱲᱟ ᱠᱟᱫᱟᱞᱤᱧ ᱥᱮ ᱟᱞᱮ ᱦᱚᱸ ᱞᱮ ᱫᱟᱞ ᱵᱟᱲᱟ ᱦᱚᱪᱚᱣ ᱠᱟᱫᱟ, ᱟᱨ ᱵᱩᱥᱩᱵ ᱫᱚ ᱮᱠᱟᱞ ᱜᱮ ᱵᱟ ᱵᱮᱱ ᱧᱟᱢᱟ ᱯᱩᱨᱟᱹ ᱜᱩᱱᱰᱟᱹ ᱪᱟᱵᱟᱜ-ᱟ᱾
ᱚ, ᱦᱮᱸ ᱦᱮᱸ᱾ ᱛᱚ ᱟᱯᱮ ᱫᱚ ᱴᱟᱠᱴᱟᱨ ᱛᱮᱜᱮ ᱯᱮ ᱥᱟᱜᱟᱲᱟ ᱥᱮ ᱚᱝᱠᱟ ᱰᱟᱹᱝᱨᱤ?
ᱚᱸᱻ ᱦᱟᱸᱜ ᱴᱟᱠᱴᱟᱨ ᱛᱮᱜᱮ ᱥᱟᱜᱟᱲ ᱫᱚ ᱥᱟᱜᱟᱲ ᱦᱩᱭᱩᱜ ᱜᱮᱭᱟ ᱴᱟᱠᱴᱟᱨ ᱛᱮᱜᱮ ᱢᱟᱱᱮ ᱪᱮᱫ ᱠᱚ ᱞᱟᱹᱭᱟ, ᱡᱩᱫᱤ ᱦᱟᱸᱜ ᱢᱮᱥᱤᱱ ᱛᱮᱞᱮ ᱫᱟᱞ ᱦᱚᱪᱚᱭᱟ ᱛᱟᱦᱚᱞᱮ ᱴᱮᱠ ᱴᱟᱨ ᱛᱮᱞᱮ ᱥᱟᱜᱟᱲ ᱦᱚᱪᱚᱭᱮᱜ-ᱟ ᱟᱨ ᱡᱩᱫᱤ ᱦᱟᱸᱜ, ᱢᱮᱥᱤᱱ ᱛᱮ ᱵᱟᱞᱮ ᱫᱟᱞ ᱦᱩᱪᱩᱭᱟ ᱛᱟᱦᱚᱞᱮ ᱠᱷᱟᱱ ᱫᱚ ᱴᱟᱠ ᱴᱟᱨ ᱠᱚᱛᱮ ᱫᱚ ᱵᱟᱝᱞᱮ ᱥᱟᱜᱟᱲᱟᱜᱼᱟ, ᱚᱱᱮ
ᱚᱸᱻ᱾
ᱟᱯᱮ ᱫᱚ ᱛᱟᱦᱚᱞᱮ ᱦᱟᱸᱜ?
ᱟᱞᱮ ᱦᱚᱸ ᱴᱟᱠᱴᱟᱨ ᱛᱮᱜᱮᱞᱮ ᱥᱟᱜᱟᱲᱟ ᱥᱟᱜᱟᱲ ᱫᱚ᱾
ᱦᱚᱭ, ᱟᱨ ᱱᱚᱝᱠᱟ ᱦᱟᱸᱜ ᱟᱞᱮ ᱫᱚ ᱤᱭᱟᱹ ᱢᱟᱱᱮ ᱦᱩᱲᱩ ᱤᱨ ᱠᱟ ᱛᱮ ᱦᱚᱸ ᱤᱨ ᱛᱚᱞ ᱵᱟᱲᱟ ᱠᱟᱛᱮ, ᱮᱸ ᱴᱟᱠᱴᱟᱨ ᱛᱮᱜᱮᱞᱮ ᱥᱟᱜᱟᱲ ᱠᱟᱛᱮᱞᱮ ᱟᱹᱜᱩ ᱠᱟ ᱛᱮᱞᱮ ᱫᱟᱞᱟ ᱦᱟᱸᱜ ᱫᱟᱞ ᱥᱟᱢᱴᱟᱣᱟ, ᱟᱨ ᱠᱤᱪᱷᱩ ᱥᱟᱺᱜᱤᱧ ᱠᱚᱨᱮ ᱫᱚ ᱦᱟᱸᱜ ᱚᱸᱰᱮ ᱜᱮ ᱦᱟᱸᱜ ᱛᱤᱨᱯᱳᱞ ᱟᱴᱮᱛ ᱠᱟᱛᱮ ᱞᱮ ᱫᱟᱞᱟ ᱚᱱᱛᱮ ᱨᱮᱜᱮ᱾ ᱠᱟᱢᱤᱱ ᱢᱩᱱᱤᱥ ᱠᱚᱞᱮ ᱤᱫᱤ ᱠᱟᱛᱮ ᱦᱳᱭ ᱠᱷᱮᱛ ᱠᱚᱨᱮ ᱜᱮ ᱠᱷᱮᱛ, ᱱᱮᱠᱫᱚᱢ ᱟᱫᱚ ᱦᱟᱸᱜ ᱚᱱᱟ ᱠᱷᱟᱹᱛᱤᱨ ᱜᱮ ᱦᱟᱸᱜ ᱦᱩᱲᱩ ᱛᱮᱫ ᱜᱮᱞᱮ ᱟᱹᱜᱩᱭ ᱜᱮᱭᱟ᱾ ᱟ ᱵᱩᱥᱩᱵ ᱯᱚᱛᱮ ᱫᱚ ᱦᱟᱸᱜ ᱚᱸᱰᱮ ᱠᱷᱚᱱᱟᱜ ᱜᱮᱞᱮ ᱟᱠᱷᱨᱤᱧ ᱠᱟᱜ ᱜᱮ ᱦᱟᱸᱜ᱾ ᱟᱨ ᱵᱟᱝᱠᱷᱟᱱ ᱠᱤᱪᱷᱩ ᱜᱟᱱ ᱫᱚᱞᱮ ᱟᱹᱜᱩ ᱠᱮᱫ ᱜᱮ ᱚᱱᱮ ᱜᱟᱹᱭ ᱰᱟᱹᱝᱨᱤ ᱡᱚᱢ ᱞᱮᱠᱟ ᱟᱨ ᱠᱤᱪᱷᱩ ᱜᱟᱱ ᱫᱚᱞᱮ, ᱦᱮᱸ ᱠᱤᱪᱷᱩ ᱜᱟᱱ ᱞᱮ ᱦᱳᱭ ᱢᱮᱱᱟᱜ ᱠᱤᱱᱟᱹ ᱦᱟᱸᱜ ᱵᱟᱨᱭᱟ ᱰᱟᱝᱨᱟ ᱢᱮᱱᱟᱜ ᱠᱤᱱᱟᱹ ᱟᱨ ᱢᱤᱫᱴᱟᱝ ᱜᱟᱹᱭ ᱢᱮᱱᱟᱜ ᱠᱟᱫᱮᱭᱟ ᱯᱮᱭᱟ ᱢᱮᱱᱟᱜ ᱠᱚᱣᱟ ᱫᱚ, ᱟᱫᱚ ᱩᱱᱟᱹᱜ ᱜᱟᱱ ᱵᱩᱥᱩᱵ ᱫᱚ ᱦᱟᱸᱜ
ᱫᱚᱢᱮ ᱵᱩᱥᱩᱵ ᱫᱚ ᱵᱟᱝ ᱞᱟᱜᱟᱜ-ᱟ ᱛᱚ ᱥᱮᱭᱟᱜ-ᱟ ᱯᱷᱟᱞᱛᱩ ᱟᱠᱷᱨᱤᱧ ᱠᱟᱜ ᱵᱷᱟᱞᱮᱭᱟ ᱦᱮᱸ᱾
ᱚ ᱦᱚ ᱮᱠᱫᱚᱢ, ᱟᱨ ᱱᱟᱦᱟᱜ ᱢᱟᱱᱮ ᱥᱟᱨᱟ ᱫᱤᱱ ᱫᱚ ᱚᱝᱠᱟ ᱫᱚ ᱵᱟᱝ ᱛᱚ ᱧᱤᱫᱟᱹ ᱵᱮᱲᱟ ᱜᱮ ᱛᱚ ᱵᱩᱥᱩᱵᱯ ᱢᱟ ᱠᱚ
ᱦᱮᱸ ᱧᱤᱫᱟᱹ ᱵᱮᱲᱟ, ᱦᱮᱸ ᱟᱨ ᱡᱮᱢᱚᱱ ᱱᱚᱜ-ᱚᱭ ᱡᱮ ᱫᱟᱜ ᱡᱟᱯᱩᱛ ᱯᱩᱜ ᱫᱤᱱ ᱮᱠᱷᱚᱱ ᱫᱚ ᱦᱟᱸᱜ ᱫᱚᱢᱮ ᱫᱟᱜ ᱠᱷᱟᱡ ᱥᱟᱨᱟ ᱫᱤᱱ ᱫᱟᱜ ᱠᱷᱟᱡ ᱫᱚ ᱰᱟᱝᱨᱤ ᱟᱹᱛᱤᱧ ᱫᱚ ᱵᱟᱵᱮᱱ ᱤᱫᱤ ᱫᱟᱲᱮᱭᱟᱠᱚ ᱥᱮ᱾
ᱮᱠᱫᱚᱢ ᱮᱠᱫᱚᱢ ᱧᱤᱫᱟᱹ ᱥᱚᱢᱚᱭ ᱦᱚᱸ ᱮᱢ ᱵᱟᱲᱟ ᱟᱠᱚ ᱦᱳᱭ
ᱦᱩᱸ᱾
ᱚᱱᱟ ᱜᱮ, ᱟᱯᱮ ᱥᱮᱱ ᱜᱮ ᱪᱮᱫ ᱞᱮᱠᱟ ᱛᱟᱦᱚᱞᱮ ᱦᱮᱸᱜ? ᱩᱸᱻ᱾ ᱟᱯᱮ ᱥᱮᱱ ᱫᱚ ᱢᱟᱱᱮ ᱵᱩᱥᱩᱵ ᱫᱚᱪᱷᱟᱱᱤ ᱯᱮ ᱜᱮᱫ ᱟᱠᱚ ᱜᱮᱭᱟ ᱥᱮ ᱱᱤᱝᱠᱟᱹ ᱢᱟᱱᱮ ᱤᱝᱠᱟᱹ ᱜᱮᱯᱮ ᱞᱟᱲᱟ ᱠᱟᱛᱮᱫ ᱯᱮ ᱮᱢᱟ ᱠᱚ ᱜᱮᱭᱟ?
ᱟᱞᱮ ᱫᱚ ᱪᱷᱟᱹᱱᱤ ᱦᱚᱸ ᱞᱮ ᱜᱮᱫ ᱟᱠᱚᱣᱟ ᱟᱫᱚ ᱮᱠᱷᱚᱱ ᱫᱚ ᱵᱟᱞᱮ ᱜᱮᱫ ᱟᱠᱚᱣᱟ ᱡᱚᱠᱷᱚᱡ ᱫᱷᱚᱨᱚᱱ ᱫᱤᱱ ᱞᱮ ᱜᱮᱫ ᱟᱠᱚᱣᱟ ᱪᱷᱟᱹᱱᱤ ᱫᱚ᱾ ᱪᱷᱟᱹᱱᱤ ᱟᱨ ᱞᱳᱵᱳᱜ ᱛᱟᱦᱮ ᱱᱟ ᱟᱨ ᱦᱮᱰᱮᱡ ᱠᱟᱛᱮ ᱞᱮ ᱮᱢᱟ ᱠᱚ, ᱟᱨ ᱵᱟᱠᱷᱟᱱ ᱵᱤᱱᱟᱹ ᱞᱳᱵᱳᱜ ᱛᱮᱞᱮ ᱦᱮᱰᱮᱡᱟ ᱟᱨ ᱚᱱᱟ ᱪᱷᱟᱹᱱᱤ ᱨᱮ ᱥᱤᱯᱤ ᱠᱟᱛᱮ ᱞᱮ ᱮᱢᱟ ᱠᱚᱣᱟ ᱫᱷᱚᱨᱚᱱ ᱫᱤᱱ᱾ , ᱦᱩᱸ
ᱱᱤᱛᱚᱜ ᱫᱚ ᱦᱟᱸᱜ ᱢᱟᱱᱮ ᱩᱱᱟᱹᱜ ᱥᱚᱢᱚᱭ ᱠᱚ ᱵᱟᱱᱩᱜᱼᱟ ᱪᱟᱥ ᱵᱟᱥ ᱫᱤᱱ ᱥᱮ᱾ ᱮᱸ ᱛᱤ ᱨᱮᱢ ᱵᱮᱨᱮᱫ-ᱟ ᱛᱤᱨᱮ ᱦᱚᱭ ᱛᱤ ᱨᱮᱢ ᱞᱩᱵᱩᱜ ᱠᱚᱢ ᱥᱤᱯᱤᱭᱟ ᱛᱤ ᱨᱮᱢ ᱦᱮᱰᱮᱡᱟ ᱛᱤ ᱨᱮᱢ ᱮᱢᱟ ᱠᱚᱣᱟ ᱛᱤᱨᱮ ᱠᱷᱮᱛ ᱠᱚᱢ ᱤᱫᱤᱭᱟ ᱟᱭᱢᱟ ᱨᱚᱠᱚᱢ ᱠᱟᱹᱢᱤ ᱢᱮᱱᱟᱜ ᱠᱟᱫᱟ ᱥᱮ᱾
ᱦᱮᱸ ᱩᱱᱟᱹᱜ ᱚᱠᱛᱚ ᱵᱟᱹᱱᱩᱜ ᱠᱟᱫᱟ ᱥᱮ,
ᱮᱠᱫᱚᱢ ᱩᱱᱟᱹᱜ ᱚᱠᱛᱚ ᱦᱚᱸ ᱵᱟᱹᱱᱩᱜ ᱠᱟᱫᱟ ᱚᱱᱟ ᱠᱷᱟᱹᱛᱤᱨ ᱜᱮ ᱦᱟᱸᱜ ᱚᱱᱟ ᱠᱚᱫᱚ ᱦᱩᱭᱩᱜ ᱠᱟᱱᱟ᱾ ᱟᱨ ᱵᱟᱠᱷᱟᱱ ᱫᱚᱸ ᱡᱩᱫᱤ ᱯᱷᱟᱸᱠᱟ ᱫᱤᱱ ᱛᱟᱦᱚᱞᱮ ᱠᱷᱟᱱ ᱫᱚ ᱵᱷᱟᱜᱤ ᱧᱚᱜᱵᱮᱱ ᱡᱚᱢ ᱦᱚᱪᱚ ᱫᱟᱲᱮᱜ
ᱦᱮᱸ ᱦᱮᱸ ᱫᱷᱚᱨᱚᱱ ᱫᱤᱱ ᱡᱮᱢᱚᱱ ᱯᱷᱟᱸᱠᱟ ᱟ ᱫᱚᱵᱮᱱ ᱛᱟᱦᱮᱱᱟ ᱫᱷᱚᱨᱚ ᱫᱚ ᱩᱱᱟᱹᱜ ᱠᱟᱹᱢᱤ ᱫᱚ ᱵᱟᱝ ᱦᱩᱭᱩᱜ ᱟᱥ ᱥᱮ ᱡᱚᱠᱷᱚᱱ ᱫᱚ ᱵᱷᱟᱞᱤ ᱵᱚᱱᱫᱚ ᱡᱚᱛᱚᱱ ᱫᱟᱲᱮᱭᱟᱠᱚ ᱵᱮᱱ᱾
ᱮᱠᱫᱚᱢ ᱫᱷᱚᱨᱚᱱ ᱫᱤᱱ ᱫᱚ ᱦᱟᱸᱜ ᱢᱟ ᱱᱟᱯᱟᱭ ᱜᱮ ᱦᱮᱸ ᱡᱚᱢᱼᱧᱩ ᱠᱚᱵᱮᱱ ᱮᱢ ᱫᱟᱲᱮᱭᱟᱣᱟ ᱟᱨ ᱱᱮᱛᱟᱨ ᱫᱤᱱ ᱫᱚᱜ ᱱᱚᱝ ᱠᱟ